ᱟᱜᱮ
ᱦᱮᱸ ᱡᱚᱦᱟᱨ ᱜᱮ ᱜᱚᱝᱠᱮ ᱾
ᱥᱟᱹᱜᱩᱱ ᱧᱤᱫᱟᱹ ᱾
ᱦᱚᱭ ᱜᱚᱝᱠᱮ ᱥᱟ. ᱜᱩᱱ ᱧᱤᱫᱟᱹ ᱾
ᱦᱚᱭ,
ᱮ ᱜᱚᱝᱠᱮ ᱱᱟᱯᱟᱭ ᱵᱟᱲᱟ ᱜᱮᱛᱚ?
ᱦᱮᱸ ᱜᱚᱝᱠᱮ ᱱᱤᱭᱟᱹ ᱵᱮᱲᱟ ᱫᱚ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱟᱹᱰᱤ ᱱᱟᱯᱟᱭ ᱜᱮ ᱢᱮᱱᱟᱜ ᱟᱠᱟᱫ ᱞᱤᱧᱟᱹ ᱾ ᱟᱹᱵᱤᱱ ᱜᱮ ᱪᱮᱫᱞᱮᱠᱟ ᱢᱮᱱᱟᱜ ᱠᱟ ᱵᱤᱱᱟ?
ᱦᱳᱭ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱾
ᱦᱳᱭ ᱦᱳᱭ ᱦᱳᱭ ᱮᱠᱫᱚᱢ ᱜᱷᱟᱨᱚᱸᱡᱽ ᱠᱚᱨᱮᱱ ᱪᱮᱫ ᱞᱮᱠᱟ ᱢᱮᱱᱟᱜ ᱟᱠᱟᱫ ᱠᱚᱣᱟ?
ᱦᱳᱭ ᱜᱚᱝᱠᱮ ᱚᱱᱛᱮ ᱜᱷᱟᱨᱚᱡᱽ ᱠᱚᱨᱮ ᱦᱚᱸ ᱱᱟᱯᱟᱭ ᱵᱟᱲᱟ ᱜᱮ ᱾ ᱮ ᱜᱚᱝᱠᱮ ᱟᱵᱮ ᱥᱮᱫ ᱜᱮ ᱜᱷᱟᱸᱷᱟᱨᱚᱡᱽ ᱠᱚᱨᱮ ᱪᱮᱫ ᱞᱮᱠᱟ ᱢᱮᱱᱟᱜ ᱠᱚᱣᱟ?
ᱟᱹᱞᱤᱧᱟᱜ ᱜᱚᱢᱠᱮ ᱱᱤᱭᱟ ᱜᱷᱟᱹᱲᱤᱡ ᱪᱟᱸᱫᱚ ᱵᱚᱸᱜᱟ ᱫᱟᱭᱟ ᱫᱩᱞᱟᱹᱲ ᱛᱮ ᱡᱚᱛᱚ ᱜᱮ ᱥᱟᱱᱟᱢ ᱠᱚᱜᱮ ᱱᱟᱯᱟᱭ ᱜᱮ ᱢᱮᱱᱟᱜ ᱟᱠᱟᱫ ᱞᱮᱭᱟ᱾
ᱦᱳᱭ ᱦᱳᱭ, ᱜᱚᱢᱠᱮ ᱪᱟᱸᱫᱚ ᱵᱚᱸᱜᱟ ᱴᱷᱮᱱ ᱱᱚᱣᱟ ᱵᱚ ᱱᱚᱣᱟ ᱜᱮᱵᱚᱱ ᱱᱮᱦᱚᱨᱚᱜᱼᱟ ᱡᱮ ᱥᱟᱱᱟᱢ ᱠᱚᱜᱮ ᱱᱟᱯᱟᱭ ᱵᱚᱱ ᱛᱟᱦᱮᱱ ᱢᱟ᱾
ᱦᱳᱭ ᱦᱳᱭ ᱮᱠᱫᱚᱢ ᱮᱠᱫᱚᱢ ᱜᱚᱢᱠᱮ, ᱟᱨ ᱜᱚᱢᱠᱮ ᱧᱤᱫᱟᱹ ᱢᱟ ᱟᱹᱰᱤ ᱜᱟᱱ ᱜᱮ ᱧᱤᱫᱟᱹᱭᱮᱱᱟ ᱦᱳᱭ ᱥᱮ
ᱦᱳᱭ᱾
ᱦᱳᱭ ᱠᱤᱫᱷᱩᱯ ᱮᱱᱟ ᱵᱤᱱ ᱥᱮ ᱟᱹᱣᱨᱤ?
ᱜᱚᱢᱠᱮ ᱟᱹᱣᱨᱤ ᱞᱤᱧ ᱠᱤᱫᱩᱚᱜᱼᱟ, ᱟᱨᱚ ᱦᱚᱸᱜᱼᱚᱭ ᱩᱛᱩ ᱠᱚ ᱪᱚᱸᱫᱟ ᱟᱠᱟᱫᱟ᱾
ᱦᱳᱭ, ᱦᱳᱭ᱾
ᱟᱫᱚ ᱜᱚᱢᱠᱮ ᱟᱵᱤᱱ ᱜᱮᱵᱮᱱ ᱜᱤᱫᱩᱵ ᱮᱱᱟ ᱥᱮ ᱪᱮᱫ?
ᱟᱹᱞᱤᱧ ᱫᱚ ᱜᱚᱢᱠᱮ ᱟᱹᱞᱤᱧ ᱦᱚᱸ ᱟᱹᱰᱤ ᱞᱤᱧ ᱪᱮᱫᱚᱜᱼᱟ, ᱜᱚᱝᱠᱮ ᱟᱞᱮ ᱦᱚᱸ ᱩᱛᱩ ᱠᱚ ᱪᱚᱸᱜᱟᱣ ᱟᱠᱟᱜ
ᱦᱳᱭ ᱦᱳᱭ᱾ ᱟᱫᱚ ᱜᱚᱢᱠᱮ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ?
ᱱᱚᱛᱮ ᱫᱚ ᱜᱚᱝᱠᱮ ᱫᱟᱜ ᱡᱟᱹᱲᱤ ᱠᱚᱫᱚ ᱫᱚᱢᱮ ᱫᱚ ᱵᱟᱭ ᱫᱟᱜ ᱮᱫᱟ, ᱱᱟᱥᱮ ᱱᱟᱥᱮ ᱫᱟᱜ ᱟᱞᱮ ᱠᱟᱱᱟ᱾
ᱦᱳᱭ, ᱦᱳᱭ᱾
ᱟᱯᱮ ᱚᱱᱛᱮ ᱫᱚ ᱪᱮᱫ ᱞᱮᱠᱟᱭ ᱫᱟᱜ ᱟᱯᱮ ᱠᱟᱱᱟ?
ᱜᱚᱢᱠᱮ ᱟᱞᱮ ᱫᱚ ᱱᱚᱛᱮ ᱫᱚ ᱟᱹᱰᱤ ᱡᱟᱹᱥᱛᱤ ᱜᱮᱭ ᱫᱟᱜ ᱟᱞᱮ ᱠᱟᱱᱟᱭ᱾ ᱵᱟᱹᱫᱽ ᱵᱟᱹᱭᱦᱟᱹᱲ ᱠᱚ ᱪᱟᱯᱮ ᱟᱠᱟᱱᱟ᱾
ᱦᱳᱭ, ᱦᱳᱭ᱾
ᱟᱫᱚ ᱜᱚᱢᱠᱮ ᱚᱱᱮ ᱵᱟᱹᱜᱤ ᱴᱷᱤᱠ ᱫᱚ ᱵᱟᱭ ᱫᱟᱜ ᱟᱯᱮ ᱠᱟᱱᱟ, ᱛᱟᱦᱞᱮ ᱪᱟᱥ ᱠᱟᱹᱢᱤ ᱠᱚᱫᱚ ᱛᱤᱱᱟᱹᱜ ᱴᱟᱜ ᱯᱮ ᱞᱟᱦᱟ ᱠᱮᱫᱟ?
ᱪᱟᱥ ᱜᱚᱢᱠᱮ ᱞᱟᱦᱟ ᱫᱚ ᱵᱟᱞᱮ ᱞᱟᱦᱟ ᱟᱠᱟᱱᱟ ᱚᱸ᱾
ᱦᱳᱭ᱾
ᱱᱟᱥᱮᱱᱟᱜ ᱜᱮᱞᱮ ᱞᱟᱦᱟᱣ ᱠᱟᱜᱼᱟ᱾
ᱦᱳᱭ᱾
ᱟᱯᱮ‌ ᱜᱮ ᱜᱚᱝᱠᱮ‌ ᱛᱤᱱᱟᱹᱜ ᱥᱟᱺᱜᱤᱧ ᱯᱮ ᱤᱫᱤ ᱠᱮᱜᱼᱟ ᱪᱟᱥᱼᱵᱟᱥ ᱠᱚ?
ᱟᱞᱮ ᱫᱚ ᱜᱚᱝᱠᱮ ᱱᱚᱜ-ᱚᱭᱼᱼ ᱮᱻᱭ ᱠᱤᱪᱷᱩ ᱫᱤᱱ ᱞᱟᱦᱟ ᱞᱮ ᱥᱟᱹᱛ ᱠᱟᱫᱟ ᱟᱨ ᱦᱚᱸᱜᱼᱚᱭ ᱡᱤᱨᱟᱹᱣ ᱵᱟᱲᱟᱣ ᱠᱟᱱᱟ ᱞᱮ᱾
ᱦᱤᱭ, ᱦᱳᱭ, ᱦᱳᱭ᱾ ᱟᱫᱚ ᱟᱰᱤ ᱪᱟᱬ ᱫᱚᱯᱮ ᱨᱟᱦᱚᱭ ᱪᱟᱵᱟ ᱜᱚᱜ ᱠᱮᱜ ᱟᱯᱮ ᱪᱮᱜ ᱯᱮ ᱢᱤᱥᱤᱱ ᱛᱮᱯᱮ ᱪᱟᱥᱟ?
ᱦᱳᱭ ᱜᱚᱝᱠᱮ ᱟᱫᱚ ᱚᱱᱮ ᱴᱮᱠᱴᱟᱨ ᱛᱮᱞᱮ ᱥᱤ ᱵᱟᱲᱟ ᱠᱮᱫᱟ, ᱟᱫᱚ ᱨᱚᱦᱚᱭ ᱫᱚ ᱛᱤ ᱛᱮᱜᱮ ᱞᱮ ᱨᱚᱦᱚᱭ ᱠᱮᱫᱟ᱾ ᱢᱮᱥᱤᱱ ᱠᱩᱫᱚ ᱵᱟᱝ ᱞᱮ ᱞᱟᱜᱟᱣ ᱠᱟᱫᱟ ᱚᱱᱛᱮ ᱫᱚ᱾ ᱟᱫᱚ ᱜᱚᱝᱠᱮ ᱟᱯᱮ ᱫᱚ ᱟᱣᱨᱤ ᱯᱮ ᱥᱟᱹᱛᱟ ᱱᱤᱛᱚᱜ ᱦᱚᱸ ᱟᱫᱚ ᱪᱮᱜ ᱱᱟ ᱠᱟᱰᱟ ᱱᱟᱦᱮᱞ ᱠᱚᱛᱮ ᱜᱮ ᱯᱮ ᱥᱤᱭ ᱫᱟ ᱥᱮ ᱪᱮᱫ?
ᱦᱳᱭ ᱦᱳᱭ, ᱚᱱᱠᱟ ᱟᱞᱮ ᱫᱚ ᱠᱟᱰᱟ ᱱᱟᱦᱮᱞ‌ ᱠᱚᱛᱮ ᱜᱮ ᱞᱮ ᱥᱤᱭᱳᱜ ᱠᱟᱱᱟ᱾ ᱚᱱᱟ ᱛᱮ ᱠᱟᱹᱴᱤᱡ ᱞᱮ ᱛᱟᱭᱱᱚᱢ ᱧᱚᱜ ᱠᱟᱱᱟ᱾
ᱦᱳᱭ, ᱦᱳᱭ᱾
ᱦᱩᱸᱻᱩᱸ᱾ ᱟᱫᱚ ᱜᱚᱝᱠᱮ ᱮ ᱞᱟᱹᱭ ᱫᱟᱹᱞᱤᱧ ᱟᱸᱜ ᱟᱸᱜ ᱢᱤᱫᱴᱮᱜ ᱱᱚᱜ-ᱚᱸᱭ ᱡᱟᱦᱟᱸ ᱠᱚᱣᱟᱜ ᱡᱟᱦᱟᱸ ᱤᱫᱤ ᱠᱟᱛᱮᱜ ᱡᱟᱦᱟᱸ ᱟᱹᱰᱤ ᱵᱚᱨᱚ ᱠᱚᱢ ᱥᱩᱢᱚᱭ ᱢᱤᱱᱟᱜ ᱟᱠᱟᱜᱼᱟ᱾
ᱦᱳᱭ, ᱦᱳᱭ᱾
ᱚᱱᱟ ᱛᱟᱞᱟ ᱨᱮᱜᱮ ᱴᱟᱝ ᱜᱩᱜᱤ ᱫᱤᱱ ᱵᱩᱜᱤ ᱵᱟᱹᱲᱤᱡ ᱛᱤ ᱛᱤᱱ ᱜᱟᱞᱢᱟᱨᱟᱣ ᱟᱠᱟᱱᱟ ᱡᱮ ᱪᱮᱫᱜ ᱠᱚᱵᱮᱱ ᱩᱭᱦᱟᱹᱨ ᱢᱟᱨᱟᱝ ᱟᱠᱟᱜ-ᱟ?
ᱦᱳᱭ ᱦᱳᱭ ᱜᱚᱝᱠᱮ ᱡᱚᱛᱷᱟᱥ ᱠᱟᱛᱷᱟ ᱜᱮᱵᱮᱱ ᱩᱭᱦᱟᱹᱨ ᱠᱟᱫᱟ ᱮᱢ ᱢᱟᱨᱟᱝ ᱵᱚᱦᱚᱜ ᱠᱚᱣᱟᱜᱼᱼ ᱮᱢ ᱟᱠᱟᱱ ᱚᱠᱛᱚ ᱵᱷᱤᱛᱤᱨ ᱨᱮᱜᱮᱼᱼ ᱢᱤᱫᱴᱟᱝᱼᱼ ᱟᱵᱚ ᱵᱤᱨ ᱵᱩᱨᱩ ᱤᱫᱤ ᱠᱮᱛᱮᱜ ᱞᱟᱝ ᱜᱟᱯᱟᱞ ᱢᱟᱨᱟᱣ ᱞᱮᱠᱷᱟᱱ ᱱᱟᱯᱟᱭ ᱠᱚᱜ-ᱟ᱾
ᱦᱮᱸ ᱦᱚᱭ ᱮᱠᱫᱚᱢ᱾
ᱟᱫᱚ ᱜᱚᱝᱠᱮ ᱦᱳᱭ ᱦᱳᱭᱼᱼ ᱟᱫᱚ ᱜᱚᱝᱠᱮ ᱞᱟᱹᱭ ᱫᱟᱞᱤᱧ ᱟᱯᱮ ᱛᱚ ᱪᱮᱜ ᱞᱮᱠᱟ ᱵᱤᱨ ᱢᱮᱱᱟᱜ-ᱟ ᱵᱤᱨ ᱫᱤᱥᱚᱢ ᱠᱟᱱᱟ ᱯᱮ ᱥᱮ ᱴᱟᱸᱰᱤ ᱫᱤᱥᱚᱢ ᱠᱟᱱᱟ ᱯᱮ?
ᱟᱞᱮ ᱦᱚᱸ ᱜᱚᱝᱠᱮ ᱵᱤᱨ ᱫᱤᱥᱚᱢ ᱠᱟᱱᱟ ᱞᱮ᱾
ᱦᱳᱭ ᱦᱳᱭ ᱦᱚᱭ᱾
ᱟᱹᱰᱤ ᱫᱩᱠ ᱨᱮᱱᱟᱜ ᱠᱟᱛᱷᱟ ᱠᱟᱱᱟ᱾ ᱟᱨ ᱪᱟᱹᱛ ᱵᱟᱹᱭᱥᱟᱹᱠ ‌ᱢᱤᱞᱚᱱ ᱥᱤᱛᱩᱝ ᱫᱤᱱ ᱫᱚ ᱚᱝᱠᱮ‌ ᱟᱞᱮ ᱥᱮᱜ ᱦᱚᱸ ᱵᱤᱨ ᱠᱚᱫᱚ ᱠᱚ ᱟᱛᱟᱨ‌ ᱠᱮᱭᱟ ᱾
ᱦᱳᱭ ᱦᱳᱭ‌‌ ᱦᱳᱭ ᱜᱚᱝᱠᱮ᱾
ᱟᱫᱚ ᱜᱚᱝᱠᱮ ᱟᱯᱮ ᱫᱚ ᱚᱠᱟ ᱫᱤᱥᱚᱢ ᱯᱮ‌ ᱟᱯᱮ ᱦᱚᱸ ᱵᱤᱨ ᱫᱤᱥᱚᱢ ᱥᱮ‌ ᱴᱟᱸᱰᱤ ‌ᱫᱤᱥᱚᱢ ‌ᱜᱮ?
ᱦᱳᱭ ᱜᱚᱝᱠᱮ ᱟᱞᱮ ᱦᱚᱸ ᱵᱤᱨ ᱫᱤᱥᱚᱢ ᱜᱮ᱾
ᱟᱫᱚ ᱱᱚᱜ-ᱚᱭ ᱥᱤᱛᱩᱝ ᱫᱤᱱ ᱮᱸ ᱥᱟᱠᱟᱢ ᱠᱚᱠᱚ ᱟᱛᱟᱨᱟᱜ ᱜᱮᱭᱟ᱾
ᱦᱚᱭ ᱦᱚᱭ ᱦᱚᱭ ᱦᱚᱭ᱾
ᱟᱫᱚ ᱱᱚᱜ-ᱚᱭ ᱚᱜ ᱩᱫ ᱯᱩᱴᱠᱟᱹ ᱠᱚᱦᱚᱸ ᱵᱷᱟᱜᱤ ᱴᱷᱤᱠ ᱫᱚ ᱵᱟᱝ ᱧᱟᱢᱚᱜ ᱼᱼ ᱠᱟᱱᱟ ᱟᱫᱚ ᱜᱚᱝᱠᱮ ᱟᱯᱮ ᱥᱮᱡ ᱫᱚ ᱩᱫ ᱯᱩᱴᱠᱟᱹ ᱪᱮᱜ ᱞᱮᱠᱟ ᱧᱟᱢᱚᱜ ᱠᱟᱱᱟ?
ᱟᱫᱚ ᱜᱚᱝᱠᱮ ᱱᱚᱜ-ᱚᱭ ᱡᱮ ᱵᱤᱨ ᱵᱩᱨᱩ ᱠᱚ ᱟᱛᱟᱨ ᱟᱠᱟᱜᱼᱼ
ᱦᱳᱭ ᱦᱳᱭ᱾
ᱢᱟ ᱡᱟᱞᱮᱫ ᱛᱮ ᱱᱚᱱᱛᱮ ᱵᱟᱝ ᱫᱚ ᱱᱩᱠᱩ ᱯᱩᱴᱠᱟᱹ ᱫᱚᱦᱚᱸ ᱵᱟᱠᱚ ᱧᱟᱢ ᱵᱟᱭ ᱛᱟᱦᱮᱫ ᱼᱼ
ᱦᱳᱭ ᱦᱳᱭ ᱦᱳᱭ᱾ ᱟᱫᱚ ᱜᱚᱝᱠᱮᱜᱼᱼ ᱟᱞᱮ ᱥᱮᱡ ᱦᱚᱸ ᱦᱚᱸᱜ-ᱚᱝᱠᱟ ᱵᱟᱝ ᱠᱚ ᱧᱟᱢᱚᱜ ᱠᱟᱱᱟ ᱜᱚᱝᱠᱮ ᱟᱫᱚ ᱯᱟᱦᱤᱞ ᱫᱚᱠᱚ ᱞᱟᱹᱭᱟᱥᱼᱼ ᱥᱮᱫ ᱡᱟᱦᱟᱸᱥᱼᱼ ᱥᱮᱜ ᱜᱮᱢ ᱪᱟᱞᱟᱜ-ᱟ ᱚᱱᱛᱮ ᱜᱮ ᱢᱟᱱᱮ ᱵᱤᱨ ᱵᱷᱤᱛᱤᱨ ᱡᱟᱦᱟᱸ ᱥᱮᱜ ᱜᱮᱢ ᱪᱟᱞᱟᱜ-ᱟ ᱚᱱᱛᱮ ᱚᱱᱛᱮ ᱜᱮ ᱩᱫ ᱯᱩᱴᱠᱟᱹ ᱠᱚ ᱧᱟᱢᱚᱜ᱾
ᱦᱚᱭ ᱦᱚᱭ ᱦᱚᱼᱼ
ᱟᱫᱚ ᱦᱚᱸᱜ-ᱚᱭ ᱱᱮᱛᱟᱨ ᱫᱚ ᱚᱭ ᱠᱚ ᱫᱷᱚᱨᱟᱣᱟᱜ ᱠᱟᱱ ᱛᱮ ᱵᱟᱝ ᱠᱚ ᱧᱟᱢᱚᱜ ᱠᱟᱱᱟ᱾
ᱦᱳᱭ ᱜᱚᱝᱠᱮ ᱚᱱᱟᱜᱮ ᱥᱟᱹᱨᱤ ᱠᱟᱱᱟ ᱵᱟᱝ ᱫᱚ?
ᱦᱳᱭ ᱦᱳᱭ ᱟᱹᱞᱤᱧ ᱦᱚᱸ ᱚᱱᱟ ᱜᱮᱞᱤᱧ ᱢᱚᱱᱮᱭᱟ ᱾
ᱟᱫᱚ ᱜᱚᱝᱠᱮ ᱟᱵᱤᱱ ᱱᱚᱣᱟ ᱛᱤᱱᱟᱹᱜ ᱴᱟ ᱢᱟᱱᱮᱻ ᱵᱩᱜᱤᱵᱤᱱ ᱢᱚᱱᱮᱭᱟ ᱱᱚᱣᱟ ᱡᱟᱦᱟᱸ ᱵᱤᱨ ᱟᱛᱟᱨ ᱠᱚ ᱡᱮ ᱟᱛᱟᱨᱟᱜ ᱠᱟᱱ ᱫᱚᱵᱚᱱ?
ᱜᱚᱝᱠᱮ ᱟᱹᱞᱤᱧᱟᱜ ᱠᱟᱛᱷᱟ ᱛᱮᱫᱚ ᱱᱚᱣᱟ ᱫᱚ ᱮᱠᱫᱚᱢ ᱵᱩᱜᱤ ᱫᱚ ᱵᱟᱵᱚᱱ ᱠᱟᱹᱢᱤᱭᱮᱫᱟ ᱾
ᱱᱚᱣᱟ ᱵᱤᱨ ᱟᱛᱟᱨ ᱫᱚ ᱯᱟᱹᱦᱤᱞ ᱫᱚᱠᱚ ᱞᱟᱹᱭᱟ ᱥᱮᱜ ᱱᱚᱣᱟ ᱵᱤᱨ ᱨᱮᱜᱮ ᱯᱟᱹᱦᱤᱞ ᱦᱟᱯᱲᱟᱢ ᱠᱚᱫᱚ ᱢᱤᱫ ᱵᱮᱲᱟ ᱠᱚ ᱡᱚᱢᱮᱫ ᱛᱟᱦᱮᱸᱫ ᱚᱱᱮ ᱵᱤᱨ ᱨᱮᱱᱟᱜ ᱡᱚ ᱵᱤᱞᱤ ᱡᱚᱢ ᱛᱮᱜᱮ ᱠᱚ ᱛᱟᱦᱮᱱ ᱠᱟᱱ ᱛᱟᱦᱮᱸᱫ ᱾
ᱦᱳᱭ ᱦᱳᱭ,
ᱟᱫᱚ ᱚᱱᱟᱛᱮ ᱵᱤᱨ ᱫᱚ ᱡᱟᱱᱟᱢ ᱟᱭᱩ ᱫᱚ ᱵᱟᱝ ᱨᱮᱦᱚᱸ ᱟᱭᱳ ᱢᱮᱱ ᱛᱮᱜᱮ ᱠᱚ ᱢᱟᱱᱟᱣᱮᱫ ᱠᱟᱱ ᱛᱟᱦᱮᱸᱫ ᱾
ᱦᱳᱭ ᱦᱳᱭ ᱦᱳᱭ ᱾
ᱟᱫᱚ ᱜᱚᱢᱠᱮ ᱱᱚᱜᱼᱚᱭ ᱵᱤᱨ ᱠᱚ ᱵᱤᱨ ᱵᱩᱨᱩ ᱠᱚᱠᱚ ᱫᱷᱚᱨᱟᱣᱟᱜ ᱠᱟᱱᱟ ᱟᱫᱚ ᱱᱮᱛᱟᱨ ᱫᱚ ᱚᱱᱠᱟ ᱡᱚ ᱵᱤᱞᱤ ᱠᱚᱦᱚᱸ ᱚᱱᱠᱟ ᱫᱚ ᱵᱟᱝ ᱦᱩᱭᱩᱜ ᱠᱟᱱᱟ ᱥᱮ ᱫᱟᱨᱮ ᱠᱚᱦᱚᱸ ᱵᱟᱝ ᱦᱟᱨᱟ ᱞᱟᱹᱜᱤᱫᱚᱜ ᱾
ᱦᱳᱭ ᱦᱳᱭ ᱾ ᱟᱨ ᱡᱟᱦᱟᱸ ᱫᱟᱨᱮ ᱠᱚ ᱡᱟᱦᱟᱸ -ᱫᱟᱨᱮ ᱠᱚ ᱡᱟᱦᱟᱸ ᱱᱟᱣᱟ-ᱱᱟᱣᱟ ᱱᱟᱛᱮ ᱫᱟᱨᱮ ᱡᱟᱦᱟᱸ ᱦᱩᱰᱤᱧ ᱚᱱᱟ ᱠᱚᱦᱚᱸ ᱟᱛᱟᱨ ᱛᱚᱨᱚᱡᱚᱜ ᱠᱟᱱᱟ ᱵᱟᱝ ᱠᱚ ᱦᱩᱭ ᱚᱪᱚᱣᱟᱜ ᱠᱟᱱᱟ᱾
ᱦᱳᱭ- ᱦᱳᱭ -ᱦᱳᱭ ᱡᱚᱛᱦᱟᱛ ᱠᱟᱛᱷᱟ ᱜᱮ ᱵᱤᱱ ᱨᱚᱲ ᱟᱠᱟᱫᱟ
ᱦᱳᱭ ᱟᱨ ᱚᱱᱟ ᱛᱟᱞᱟᱨᱮ ᱟᱨᱚ ᱦᱮᱢᱟ ᱜᱚᱝᱠᱮ ᱞᱟᱹᱭ ᱵᱤᱱ
ᱟᱫᱚ ᱞᱟᱹᱭᱫᱟᱞᱤᱧ ᱱᱚᱜᱼᱚᱭ ᱵᱤᱨ ᱠᱚᱠᱚ ᱫᱷᱚᱨᱟᱣᱟᱜ ᱠᱟᱱᱟ ᱛᱚ ᱟᱫᱚ ᱡᱠᱷᱚᱡ ᱠᱚ ᱫᱷᱚᱨᱟᱣᱟᱜ ᱞᱟᱹᱜᱤᱫ ᱩᱱ ᱚᱠᱛᱚ ᱜᱮ ᱧᱮᱞ ᱛᱟᱵᱚᱱ ᱱᱚᱜ ᱚᱭ ᱯᱚᱦᱟ ᱫᱟᱨᱮ ᱠᱚ ᱨᱟᱠᱟᱵ ᱞᱟᱹᱜᱤᱫᱚᱜ ᱠᱟᱱᱟ ᱟᱫᱚ ᱚᱱᱟ ᱠᱚᱦᱚᱸ ᱵᱟᱝ ᱞᱟᱹᱴᱩ ᱵᱟᱲᱟ ᱠᱟᱛᱮ ᱜᱮ ᱟᱫᱚ ᱚᱱᱟ ᱦᱚᱸ ᱨᱟᱯᱟᱜᱚᱜ ᱠᱟᱱᱟ᱾
ᱮᱠᱫᱚᱢ-ᱮᱠᱫᱚᱢ
ᱦᱳᱭ-ᱦᱳᱭ
ᱟᱫᱚ ᱜᱚᱝᱠᱮ ᱱᱚᱜ ᱚᱭ ᱡᱮᱻ ᱵᱟᱵᱚᱱ ᱦᱩᱭ ᱦᱚᱪᱚᱣᱟᱜ ᱠᱟᱱ ᱱᱟᱣᱟ-ᱱᱟᱣᱟ ᱡᱟᱦᱟᱸ-ᱡᱟᱦᱟᱸ ᱫᱟᱨᱮ ᱠᱚ ᱡᱟᱦᱟᱸ ᱦᱮᱸ ᱥᱮ ᱟᱨ ᱡᱟᱦᱟᱸ ᱟᱨᱚ ᱫᱟᱨᱮ ᱡᱟᱦᱟᱸ ᱢᱟᱨᱟᱝ ᱫᱟᱨᱮ ᱟᱨᱚ ᱵᱚᱱ ᱢᱟᱜᱮᱼᱟ᱾
ᱦᱳᱭ-ᱦᱳᱭ
ᱛᱤᱱᱟᱹᱜ ᱴᱟ ᱢᱟᱱᱮ ᱱᱟᱯᱟᱭ ᱵᱚᱱ ᱠᱟᱹᱢᱤᱭᱮᱫᱼᱟ ᱜᱚᱢᱠᱮ ᱚᱱᱟ ᱵᱟᱨᱮᱛᱮ ᱠᱟᱹᱴᱤᱡ ᱵᱤᱱ ᱞᱟᱹᱭ ᱞᱮᱠᱷᱟᱱ ᱫᱟᱨᱮ ᱢᱟᱜ ᱵᱟᱨᱮᱛᱮ
ᱟᱫᱚ ᱜᱚᱝᱠᱮ ᱱᱚᱜᱼᱚᱭ ᱫᱟᱨᱮ ᱢᱟᱜ ᱫᱚᱻ ᱮᱠᱫᱚᱢ ᱜᱮ ᱵᱟᱝ ᱴᱷᱤᱠᱚᱹᱜ ᱠᱟᱱᱟ᱾
ᱦᱚᱭ-ᱦᱚᱭ
ᱟᱫᱚ ᱢᱟᱜᱽ ᱨᱮᱦᱚᱸ ᱱᱚᱜᱼᱚᱭ ᱡᱮᱢᱚᱱ ᱡᱟᱦᱟᱸ ᱫᱟᱨᱮ ᱠᱚ ᱦᱟᱲᱟᱢᱚᱜ ᱠᱟᱱᱟ
ᱦᱳᱭ-ᱦᱳᱭ
ᱚᱱᱟ ᱠᱚ ᱢᱟᱜᱽ ᱵᱟᱲᱟ ᱠᱟᱛᱮᱫ ᱱᱟᱣᱟ ᱫᱟᱨᱮ ᱱᱟᱣᱟ ᱯᱚᱦᱟ ᱫᱟᱨᱮ ᱠᱚ ᱨᱚᱦᱚᱭ ᱵᱟᱲᱟ ᱞᱮᱠᱷᱟᱱ ᱱᱟᱯᱟᱭ ᱠᱚᱜ ᱜᱮᱭᱟ᱾
ᱦᱚᱭ-ᱦᱚᱭ-ᱦᱚᱭ
ᱟᱫᱚ ᱦᱚᱸᱜᱼᱚᱭ ᱦᱟᱲᱟᱢ ᱫᱟᱨᱮ ᱫᱚ ᱢᱟᱜ ᱨᱮᱦᱚᱸ ᱩᱱᱟᱹᱜ ᱴᱟᱜ ᱫᱚ ᱠᱷᱚᱛᱤ ᱫᱚ ᱵᱟᱭ ᱠᱷᱚᱛᱤᱭᱮᱫᱟᱭ᱾ ᱟᱫᱚ ᱚᱱᱟ ᱵᱚᱫᱚᱞ ᱛᱮ ᱫᱚ ᱱᱟᱣᱟ ᱯᱚᱦᱟ ᱫᱟᱨᱮ ᱨᱚᱦᱚᱭ ᱵᱟᱲᱟᱭ ᱠᱷᱟᱱ ᱵᱚᱱ ᱱᱟᱯᱟᱭᱚᱜ ᱜᱮᱭᱟ᱾
ᱦᱚᱭ-ᱦᱚᱭ-ᱦᱚᱭ ᱟᱫᱚ ᱟᱰᱤ ᱡᱚᱛᱷᱟᱛ ᱠᱟᱛᱷᱟ ᱵᱤᱱ ᱞᱟᱹᱭ ᱟᱠᱟᱜ ᱟ ᱜᱚᱢᱠᱮ
ᱦᱳᱭ-ᱦᱳᱭ
ᱢᱟᱱᱮ ᱜᱚᱢᱠᱮ ᱟᱹᱞᱤᱧᱟᱜ ᱢᱮᱱ ᱛᱮᱫᱚ ᱱᱚᱝᱠᱟ ᱡᱮ ᱢᱤᱫᱴᱟ. ᱝ ᱫᱟᱨᱮ ᱡᱩᱫᱤ ᱵᱚᱱ ᱢᱟᱜᱟ ᱢᱚᱬᱮ ᱜᱚᱴᱟᱝ ᱫᱟᱨᱮ ᱡᱮᱢᱚᱱ- ᱡᱮᱢᱚᱱ ᱵᱚᱱ ᱨᱚᱦᱚᱭ ᱢᱟ
ᱦᱳᱭ-ᱦᱳᱭ ᱜᱚᱢᱠᱮ ᱡᱚᱛᱷᱟᱛ ᱠᱟᱛᱷᱟ ᱜᱮᱵᱤᱱ ᱨᱚᱲ ᱠᱟᱫᱟ ᱤᱱᱟᱹᱠᱷᱟᱱ ᱱᱚᱣᱟ
ᱞᱟᱹᱭ ᱫᱟᱞᱤᱧ ᱡᱮ ᱦᱮᱛᱩ ᱫᱟᱨᱮ ᱜᱮ ᱟᱵᱚ ᱚᱠᱥᱤᱡᱮᱱ ᱮᱢᱟ ᱵᱚᱱᱟ ᱦᱚᱭ ᱥᱮ
ᱦᱳᱭ- ᱦᱳᱭ
ᱫᱟᱨᱮ-ᱱᱟᱹᱲᱤ ᱠᱚ ᱜᱮ ᱦᱳᱭ ᱥᱮ ᱢᱚᱪᱟ ᱥᱤᱯᱤ ᱩᱱᱟᱹᱜ ᱜᱟᱱ ᱡᱟᱺᱛᱩ ᱡᱟᱱᱣᱟᱨ ᱠᱟ ᱠᱚ ᱪᱟᱞᱟᱜᱼᱟ ᱦᱳᱭ ᱥᱮ ᱦᱮᱸ ᱟ. ᱞᱤᱧᱟᱜ ᱢᱚᱱᱮ ᱛᱮ ᱫᱚ ᱦᱩᱭᱩᱜ ᱠᱟᱱᱟ, ᱟᱰᱤ ᱜᱟᱱ ᱡᱚᱱᱛᱩ ᱡᱟᱱᱣᱟᱨ ᱪᱮᱬᱮ ᱪᱤᱯᱨᱩ ᱠᱟᱴ ᱵᱟᱠᱚ ᱧᱮᱞ ᱧᱟᱢᱚᱜ ᱠᱟᱱᱟ ᱱᱮᱛᱟᱨ ᱫᱚ ᱚᱱᱟ ᱠᱷᱟᱹᱛᱤᱨ ᱛᱮ ᱟᱨᱚ ᱜᱚᱢᱠᱮ ᱟᱨ ᱢᱤᱫ ᱴᱟ. ᱱ ᱱᱮᱛᱟᱨ ᱫᱚ ᱯᱷᱟᱭᱤᱵᱷ ᱡᱤ ᱥᱤᱠᱥ ᱡᱤ ᱪᱟᱹᱞᱩ ᱟᱠᱟᱱᱟ ᱥᱮ,
ᱦᱳᱭ-ᱦᱳᱭ
ᱟᱫᱚ ᱚᱱᱟᱛᱮᱞᱤᱧ ᱢᱚᱱᱮᱭᱮᱫ ᱟ ᱡᱮ ᱚᱟᱱᱮ ᱪᱮᱬᱮ ᱪᱤᱯᱲᱩᱫ ᱚᱱᱟ ᱠᱚ ᱠᱷᱟᱹᱛᱤᱨ ᱜᱚᱡᱩᱜ ᱠᱟᱱᱟ ᱠᱚ ᱥᱮ ᱵᱟᱠᱩ ᱧᱮᱞ ᱧᱟᱢᱚᱜ ᱠᱟᱱᱟ ᱱᱮᱛᱟᱨ ᱱᱚᱣᱟ ᱫᱤᱥᱚᱢ ᱠᱚᱨᱮ ᱫᱚ ᱵᱟᱠᱚ ᱛᱟᱦᱮᱸᱱ ᱠᱟᱱᱟ ᱟᱫᱚ
ᱦᱳᱭ, ᱦᱳᱭ ᱜᱚᱢᱠᱮ ᱡᱚᱛᱷᱟᱛ ᱠᱟᱛᱷᱟ ᱜᱮᱵᱚᱱ ᱩᱭᱦᱟᱹᱨ ᱟᱠᱟᱫᱟ, ᱱᱚᱣᱟ ᱟᱵᱩᱣᱟᱜ ᱡᱟᱦᱟᱸ ᱱᱮᱴᱳᱣᱟᱨᱠᱼᱼ ᱯᱷᱟᱭᱤᱵᱽ ᱡᱤ, ᱥᱤᱠᱥ ᱡᱤ ᱚᱱᱟ ᱠᱚ ᱛᱩᱫ ᱟᱠᱟᱱ ᱛᱮ, ᱟᱰᱤᱜᱟᱱ ᱪᱮᱬᱮ ᱠᱚᱸ ᱜᱚᱡ ᱵᱟᱲᱟᱣ ᱠᱟᱱᱟ ᱠᱚ ᱟᱨᱚ ᱱᱚᱜᱼᱚᱭ ᱫᱟᱨᱮ ᱠᱚᱵᱚᱱ ᱢᱟᱜ ᱮᱫᱟ, ᱚᱱᱟ ᱠᱚᱛᱮ ᱦᱚᱸ ᱟᱠᱩᱣᱟᱜᱼᱼ ᱛᱟᱦᱮᱱ ᱡᱟᱭᱜᱟ ᱠᱚᱦᱚᱸ ᱨᱟᱯᱩᱫᱚᱜ ᱠᱟᱱ ᱛᱟᱠᱚᱣᱟ ᱟᱫᱚ ᱚᱠᱟ ᱨᱮ ᱠᱚ ᱛᱟᱦᱮᱱᱟ ᱟᱫᱚ ᱛᱟᱦᱮᱱ ᱡᱟᱭᱜᱟ ᱵᱟᱝ ᱛᱟᱦᱮᱱ ᱠᱷᱟᱱ ᱫᱚ
ᱮᱠᱫᱚᱢ, ᱮᱠᱫᱚᱢ ᱜᱚᱢᱠᱮ
ᱟᱨᱚ ᱦᱚ ᱜᱚᱝᱠᱮ ᱱᱚᱜᱼᱚᱭ ᱵᱤᱨ ᱠᱚᱵᱩᱱ ᱫᱷᱚᱨᱟᱣᱼᱟᱜ ᱠᱟᱱᱟ ᱟᱫᱚ᱾ ᱡᱟᱦᱟᱸᱭ ᱠᱚ ᱚᱛ ᱠᱚᱨᱮ ᱠᱚ ᱵᱤᱞᱤᱭᱟ,
ᱦᱳᱭ, ᱦᱳᱭ
ᱟᱫᱚ ᱩᱱᱠᱩᱣᱟᱜ ᱫᱚ ᱵᱤᱞᱤ ᱠᱚᱦᱚᱸ ᱨᱟᱯᱟᱜᱼᱚᱜ ᱠᱟᱱ ᱛᱟᱠᱩᱣᱟ ᱟᱫᱚ ᱦᱚᱯᱚᱱ ᱦᱚᱸ ᱵᱟᱝ ᱠᱚ ᱦᱩᱭᱩᱜ ᱠᱟᱱᱟ᱾
ᱦᱳᱭ, ᱦᱳᱭ, ᱦᱳᱭ ᱟᱨ ᱜᱚᱢᱠᱮ ᱪᱮᱛᱟᱱ ᱨᱮ ᱦᱚᱸ ᱡᱩᱫᱤ ᱡᱟᱦᱟᱸᱭ ᱡᱩᱫᱤ ᱥᱟᱵ ᱠᱟᱜ ᱢᱮ ᱪᱮᱛᱟᱱ ᱨᱮ ᱡᱟᱦᱟᱸᱭ ᱵᱤᱞᱤᱭᱼᱟᱭ᱾ ᱦᱮᱸᱥᱮ, ᱡᱟᱦᱟᱸ ᱪᱮᱛᱟᱱ ᱨᱮ ᱚᱲᱟᱜ ᱫᱩᱣᱟᱹᱨ ᱨᱮ ᱡᱟᱦᱟᱸᱭ ᱪᱮᱬᱮ ᱟᱫᱚ ᱜᱚᱢᱠᱮ ᱩᱱᱤ ᱦᱚᱸ ᱚᱱᱟ ᱩᱱᱤ ᱦᱚᱸ ᱚᱱᱟ ᱫᱷᱩᱣᱟᱹ ᱠᱚᱛᱮ ᱫᱚᱭ ᱛᱟᱦᱮᱸ ᱫᱟᱲᱮᱭᱟᱜᱼᱟ ᱠᱤ ᱜᱚᱝᱠᱮ
ᱵᱟᱝᱼᱟ ᱜᱚᱢᱠᱮ ᱟᱫᱚ ᱱᱚᱜᱼᱚᱭ ᱟᱨᱚ ᱫᱟᱨᱮ ᱠᱚᱵᱚᱱ ᱢᱟᱜ ᱮᱫᱟ ᱚᱱᱟ ᱠᱚᱛᱮ ᱦᱚᱸ ᱟᱫᱚ ᱩᱱᱠᱩ ᱚᱲᱟᱜ ᱫᱩᱣᱟᱹᱨ ᱠᱚᱦᱚᱸ ᱨᱟᱹᱯᱩᱫᱚᱜ ᱠᱟᱱ ᱛᱟᱠᱩᱣᱟ᱾ ᱟᱨ ᱱᱚᱛᱮ ᱵᱤᱨ ᱵᱚᱱ ᱫᱷᱚᱨᱟᱜ ᱠᱟᱱᱟ ᱵᱤᱨ ᱨᱮᱱᱟᱜ ᱫᱷᱩᱣᱟᱹ ᱛᱮ ᱥᱮ ᱮᱞᱟᱝ ᱛᱮ, ᱚᱱᱟ ᱛᱮᱦᱚᱸ ᱠᱚ ᱜᱚᱡᱚᱜ ᱠᱟᱱᱟ ᱠᱚᱱᱳ ᱠᱳᱱᱳ ᱪᱮᱬᱮ ᱠᱚ ᱫᱚ
ᱦᱳᱭ, ᱦᱳᱭ ᱟᱨ ᱜᱚᱢᱠᱮ ᱡᱩᱫᱤ ᱥᱟᱵ ᱠᱟᱵᱤᱱ ᱵᱟᱭ ᱜᱚᱡ ᱜᱚᱫᱚᱜ ᱨᱮ ᱦᱚᱸ ᱟᱫᱚ ᱚᱱᱮ ᱡᱮ ᱥᱮᱸᱜᱮᱞ ᱵᱚᱱ ᱫᱷᱚᱨᱟᱣᱼᱟᱜ ᱠᱟᱱᱟ ᱟᱫᱚ ᱡᱚ ᱵᱤᱞᱤ ᱠᱚᱦᱚᱸ ᱵᱮᱥ ᱴᱷᱤᱠ ᱵᱟᱝ ᱦᱳᱭᱳᱜ ᱠᱟᱱᱟ᱾ ᱚᱱᱟ ᱫᱚ ᱩᱱᱠᱩ ᱫᱚ ᱜᱚᱝᱠᱮ ᱪᱮᱫ ᱠᱚ ᱡᱚᱢᱟ ᱩᱱᱠᱩᱣᱼᱟᱜ ᱫᱚ ᱚᱱᱟ ᱜᱮᱛᱟ ᱠᱚ ᱥᱮ ᱡᱚᱢ ᱧᱩᱸ ᱫᱚ᱾ ᱚᱱᱟ ᱠᱚ ᱦᱚᱸ ᱵᱟᱵᱚᱱ ᱦᱩᱭ ᱦᱚᱪᱚᱣᱟᱜ ᱠᱟᱱᱟ ᱟᱫᱚ ᱪᱮᱫ ᱠᱚ ᱡᱚᱢᱟ ᱟᱫᱚ ᱦᱳᱭᱥᱮ
ᱦᱳᱭ, ᱦᱳᱭ
ᱦᱮᱸ ᱟᱫᱚ ᱚᱱᱟ ᱛᱮᱞᱤᱧ ᱞᱟᱹᱭᱮᱫ ᱟᱹᱞᱤᱧ ᱫᱚ ᱮᱠᱫᱚᱢ ᱢᱟᱱᱮ ᱟᱵᱤᱱ ᱦᱚᱸ ᱱᱚᱣᱟ ᱠᱟᱛᱷᱟ ᱫᱤᱥᱚᱢ ᱦᱚᱲ, ᱟᱨ ᱫᱤᱥᱚᱢ ᱦᱚᱲᱟᱜ ᱞᱩᱛᱩᱨ ᱨᱮ ᱡᱮᱢᱚᱱ ᱵᱤᱱ ᱯᱟᱥᱱᱟᱣᱟ ᱟᱹᱰᱤ ᱦᱚᱸ ᱱᱚᱝ ᱠᱟᱜᱮ ᱫᱤᱥᱚᱢ ᱦᱚᱲᱞᱤᱞ ᱞᱟᱹᱭ ᱵᱟᱲᱟ᱾ ᱡᱮ ᱱᱚᱣᱟ ᱠᱚ ᱫᱚ ᱮᱠᱫᱚᱢ ᱵᱩᱜᱤ ᱠᱟᱹᱣᱰᱤ ᱫᱚ ᱵᱟᱝ ᱦᱩᱭᱩᱜ ᱠᱟᱱ ᱛᱟᱵᱚᱱᱟ᱾
ᱦᱳᱭ, ᱦᱳᱭ ᱟᱨᱚ ᱜᱚᱝᱠᱮ ᱧᱮᱞ ᱵᱮᱱ ᱱᱤᱛᱚᱜ ᱫᱚ ᱱᱚᱜᱼᱚᱭ ᱡᱤᱵᱽ ᱡᱤᱭᱟᱹᱞᱤ ᱠᱚ᱾
ᱦᱳᱭ
ᱟᱹᱰᱤ ᱜᱟᱱ ᱜᱮᱠᱚ ᱠᱚᱢ ᱟᱠᱟᱱᱟ ᱥᱮ ᱵᱟᱠᱚ ᱧᱮᱞᱚᱜ ᱠᱟᱱᱟ, ᱾
ᱦᱳᱭ ᱦᱳᱭ
ᱟᱫᱚ ᱱᱚᱣᱟ ᱤᱫᱤ ᱠᱟᱛᱮᱫ ᱠᱟᱹᱴᱤᱡ, ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ᱾
ᱪᱮᱫ ᱞᱮᱠᱟ ᱜᱚᱝᱠᱮ ᱟᱫᱚ ᱵᱟᱹᱞᱤᱧ ᱟᱸᱡᱚᱢ ᱴᱷᱟᱹᱣᱠᱟᱹ ᱞᱮᱫᱼᱟ ᱫᱚᱦᱲᱟ ᱠᱟᱹᱴᱤᱡ ᱵᱮᱤᱱ ᱞᱟᱹᱭ ᱞᱮᱠᱷᱟᱱ ᱱᱟᱯᱟᱭᱚᱜᱼᱟ᱾
ᱱᱚᱜᱼᱚᱸᱚᱭ ᱵᱤᱨ ᱠᱚᱵᱚᱱ ᱫᱷᱚᱨᱟᱣᱟᱜ ᱠᱟᱱ ᱫᱚ ᱟᱫᱚ, ᱡᱤᱵᱽᱡᱤᱭᱟᱹᱞᱤ ᱠᱚ ᱦᱚᱸ ᱠᱚᱱᱳ ᱠᱳᱱᱳ ᱡᱤᱵᱽᱡᱤᱭᱟᱹᱞᱤ ᱠᱚᱫᱚ ᱧᱮᱞ ᱜᱮ ᱵᱟᱝ ᱠᱚ ᱧᱮᱞᱚᱜ ᱠᱟᱱᱟ᱾ ᱠᱟᱱᱟ ᱥᱮ ᱟᱹᱰᱤ ᱠᱚᱢ ᱠᱚ ᱧᱮᱞᱚᱜ ᱠᱟᱱᱟ, ᱟᱫᱚ ᱚᱱᱟ ᱤᱫᱤ ᱠᱟᱹᱴᱤᱡ ᱵᱮᱱ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ᱾
ᱦᱳᱭ ᱦᱳᱭ ᱮᱠᱫᱚᱢ ᱮᱠᱫᱚᱢ ᱟᱫᱚ ᱜᱚᱝᱠᱮ ᱱᱚᱜᱼᱚᱭ ᱡᱮ ᱜᱟᱯᱟᱞᱢᱟᱨᱟᱣ ᱦᱩᱭᱱᱟ ᱢᱤᱫ ᱜᱷᱟᱹᱲᱤᱡ ᱢᱟᱲᱟᱝ ᱨᱮᱼᱼ ᱦᱮᱸ ᱡᱮ ᱱᱩᱠᱩ ᱡᱤᱵ ᱡᱤᱭᱟᱹᱞᱤ ᱫᱚ ᱟᱵᱚ ᱜᱮᱵᱚᱱ ᱞᱟᱜᱟᱭᱮᱫ ᱠᱚᱣᱟ ᱦᱳᱭᱥᱮ ᱫᱟᱨᱮᱵᱚᱱ ᱢᱟᱜᱮᱫᱽ ᱟᱨᱚ ᱫᱟᱨᱮ ᱟᱨᱚ ᱥᱮᱸᱜᱮᱞ ᱵᱚᱱ ᱡᱩᱞᱟᱜ ᱠᱟᱱᱟ ᱟᱨᱚ ᱡᱟᱦᱟᱸ ᱚᱱᱮ ᱯᱷᱟᱭᱤᱵ ᱡᱤ ᱥᱤᱠᱥᱡᱤ ᱴᱟᱣᱟᱨ ᱛᱩᱫ ᱠᱟᱱᱟ,
ᱦᱳᱭ ᱦᱳᱭ ᱦᱳᱭ
ᱟᱫᱚ ᱩᱝᱠᱩ ᱫᱚ ᱚᱠᱟ ᱞᱮᱠᱟ ᱨᱮᱠᱚ ᱵᱟᱧᱪᱟᱜ-ᱟ ᱜᱚᱝᱠᱮ ᱞᱟᱹᱭ ᱵᱤᱱ ᱥᱮ ᱢᱟᱱᱮ ᱡᱩᱫᱤ ᱵᱟᱧᱪᱟᱣ ᱜᱚᱫᱚᱜ ᱨᱮᱦᱚᱸᱭ ᱱᱩᱭ ᱫᱚ ᱱᱚᱣᱟ ᱟᱵᱚᱣᱟᱜ ᱥᱤᱧᱚᱛ ᱫᱤᱥᱚᱢ ᱨᱮᱫᱚ ᱵᱟᱭ ᱛᱟᱦᱮᱱᱟ ᱮᱴᱟᱜ ᱫᱤᱥᱚᱢᱮ ᱪᱟᱞᱟᱜ-ᱟ᱾
ᱦᱳᱭ ᱦᱳᱭ ᱟᱨᱚ ᱜᱚᱝᱠᱮ ᱱᱚᱜ-ᱚᱭ ᱵᱤᱨ ᱠᱚᱵᱚᱱ ᱫᱷᱚᱨᱟᱣᱟᱜ ᱠᱟᱱᱟ ᱛᱚ, ᱟᱫᱚ ᱱᱩᱠᱩ ᱠᱟᱹᱴᱤᱡ ᱦᱚᱯᱚᱱ ᱠᱚᱫᱚ ᱵᱟᱠᱚ ᱫᱟᱹᱲ ᱫᱟᱲᱮᱜ ᱠᱟᱱᱟ ᱟᱫᱚ ᱚᱸᱰᱮ ᱠᱚ ᱞᱚ ᱨᱟᱯᱟᱜᱚᱜ ᱠᱟᱱᱟ ᱟᱨ ᱡᱟᱦᱟᱸᱭ ᱞᱟᱹᱴᱩ ᱠᱚ ᱩᱱᱠᱩ ᱠᱚ ᱠᱚ ᱫᱟᱹᱲ ᱵᱟᱲᱟᱭᱮᱫ ᱨᱮᱦᱚᱸ ᱟᱫᱚ ᱱᱚᱣᱟ ᱵᱤᱨ ᱨᱮᱫᱚ ᱡᱟᱭᱜᱟ ᱫᱚ ᱵᱟᱠᱚ ᱧᱟᱢ ᱫᱟᱛᱚ ᱟᱫᱚ ᱴᱟᱺᱰᱤᱨ ᱫᱤᱥᱚᱢ ᱠᱚ ᱚᱰᱚ ᱠᱚᱜ ᱠᱟᱱᱟ᱾
ᱦᱚᱸ ᱦᱚᱸ
ᱟᱫᱚ ᱱᱚᱜ-ᱚᱭ ᱴᱟᱺᱰᱤ ᱨᱮᱦᱚᱸ ᱟᱵᱚ ᱵᱚᱱ ᱥᱮᱸᱫᱽᱨᱟᱭᱮᱫ ᱠᱚᱣᱟ ᱚᱱᱟ ᱦᱚᱛᱮᱡ ᱛᱮ ᱟᱨᱚ ᱠᱚ ᱪᱟᱵᱟ ᱦᱮᱡ ᱟᱠᱟᱱᱟ᱾
ᱦᱳᱭ ᱦᱳᱭ ᱦᱳᱭ ᱮᱫᱚᱢ ᱮᱫᱚᱢ ᱜᱚᱝᱠᱮ ᱟᱹᱰᱤ ᱡᱚᱛᱷᱟ ᱠᱟᱛᱷᱟ ᱵᱮᱱ ᱞᱟᱹᱭ ᱠᱟᱜ-ᱟ᱾ ᱟᱨ ᱱᱚᱣᱟ ᱠᱚᱢ ᱥᱚᱢᱚᱭ ᱨᱮ ᱡᱮ ᱜᱚᱝᱠᱮ ᱟᱹᱵᱤᱱ ᱥᱟᱣ ᱨᱚᱯᱚᱲ ᱠᱟᱛᱮᱜ ᱟᱹᱰᱤᱜᱟᱱ ᱟᱭᱢᱟ ᱟᱭᱢᱟ ᱮᱸᱻᱢ ᱠᱟ ᱟᱹᱰᱤ ᱟᱭᱢᱟ ᱠᱟᱛᱷᱟ ᱞᱤᱧ ᱵᱟᱲᱟᱭ ᱧᱟᱢ ᱠᱮᱜ-ᱟ ᱦᱳᱭ ᱥᱮ᱾ ᱱᱚᱣᱟ ᱠᱟᱛᱷᱟ ᱠᱚ ᱞᱟᱹᱭ ᱞᱟᱹᱜᱤᱫ ᱜᱚᱝᱠᱮ ᱟᱹᱰᱤ ᱥᱟᱭ ᱥᱟᱭ ᱥᱟᱨᱦᱟᱣ,
ᱦᱳᱭ ᱜᱚᱝᱠᱮ ᱟᱹᱞᱤᱧ ᱦᱚᱸ ᱟᱵᱮᱱ ᱥᱚᱸᱜᱮ ᱜᱟᱯᱟᱞ ᱢᱟᱨᱟᱣ ᱠᱟᱛᱮ ᱱᱚᱣᱟ ᱠᱚᱢ ᱚᱠᱛᱚ ᱵᱷᱤᱛᱤᱨ ᱨᱮ ᱜᱟᱯᱟᱞ ᱢᱟᱨᱟᱣ ᱠᱟᱛᱮᱜ ᱟᱹᱰᱤ ᱠᱤᱪᱷᱩ ᱞᱤᱧ ᱵᱟᱰᱟᱭ ᱧᱟᱢ ᱠᱮᱫᱟ᱾
ᱦᱳᱭ ᱦᱳᱭ ᱦᱳᱭ
ᱱᱚᱣᱟ ᱪᱤᱠᱟᱹᱛᱮ ᱵᱤᱨ ᱠᱚ ᱵᱤᱨ ᱫᱷᱚᱨᱟᱣ ᱵᱚᱱ ᱟᱴᱚᱠ ᱫᱚᱦᱚᱭᱟ? ᱚᱱᱟ ᱠᱚᱦᱚᱸ ᱜᱟᱯᱟᱞ ᱢᱟᱨᱟᱣ ᱠᱟᱛᱮ ᱟᱹᱰᱤ ᱱᱟᱯᱟᱭ, ᱱᱟᱯᱟᱭ ᱞᱤᱧ ᱟᱹᱭᱠᱟᱹᱣ